ᱟᱸᱡᱚᱢᱚᱜ ᱠᱟᱱᱟ
ᱦᱮᱸ ᱟᱸᱡᱚᱢ ᱜᱮ
ᱟᱹᱰᱤ ᱟᱸᱴ ᱯᱨᱚᱵᱞᱮᱢ ᱦᱩᱭᱩᱜ ᱠᱟᱱᱟ ᱵᱟᱝ ᱪᱟᱞᱟᱣ ᱜᱚᱞᱚᱜ ᱠᱟᱱᱟ
ᱮᱯ ᱨᱮᱱᱟᱜ ᱤᱥᱩ ᱠᱟᱱᱟ ᱭᱟ ᱯᱷᱤᱨ ᱱᱮᱴᱣᱟᱨᱠ ᱨᱮᱱᱟᱜ
ᱵᱟᱝ ᱱᱮᱴᱣᱟᱨᱠ ᱨᱮᱭᱟᱜ ᱫᱚ ᱵᱟᱝ ᱠᱟᱱᱟ
ᱮᱯ ᱤᱥᱩ ᱠᱟᱱ ᱜᱮᱭᱟ ᱥᱮ ᱦᱮᱸ ᱦᱮᱸ ᱪᱤᱞᱤ ᱠᱚᱪᱚ ᱠᱚ ᱨᱟᱜ ᱮᱫ ᱠᱟᱱᱟ ᱮᱠᱫᱚᱢ ᱟᱸᱡᱚᱢᱚᱜ ᱠᱟᱱᱟ
ᱚ ᱱᱚᱛᱮ ᱵᱟᱨᱦᱮ ᱨᱮ ᱢᱤᱱᱟᱹᱧᱟ ᱚᱲᱟᱜ ᱥᱮᱫ ᱨᱮᱫᱚ ᱱᱮᱴᱣᱟᱨᱠ ᱠᱚ ᱵᱟᱭ ᱧᱟᱢ ᱜᱮᱭᱟ ᱛᱮᱫ ᱞᱟᱹᱭᱠᱮᱫ ᱞᱮᱠᱟ ᱚᱱᱟᱛᱮ ᱤᱭᱟᱹ ᱠᱚ ᱨᱟᱜᱟ ᱥᱚᱥᱨᱚᱡ
ᱠᱷᱮᱛ ᱨᱮᱱ ᱡᱤᱱᱤᱥ
ᱦᱮᱸ
ᱠᱤᱫᱩᱵ ᱵᱟᱲᱟᱭ ᱱᱟᱯᱮ ᱥᱮ ᱵᱟᱦᱨᱮ ᱨᱮᱜᱮ ᱢᱮᱱᱟᱢᱟ
ᱱᱚᱜᱼᱚᱭ ᱵᱟᱨᱦᱮ ᱨᱮᱜᱮ ᱢᱮᱱᱟᱧᱟ ᱠᱩᱫᱩᱵ ᱫᱚᱠᱟᱱ ᱥᱮᱫ ᱤᱧ ᱪᱟᱞᱟᱣ ᱞᱮᱱᱟ ᱟᱫᱚ ᱚᱱᱛᱮ ᱠᱷᱚᱱᱤᱧ ᱨᱩᱭᱟᱹᱲ ᱦᱮᱡ ᱵᱟᱫᱮᱧ ᱛᱤᱸᱜᱩ
ᱟᱨ ᱟᱪᱪᱷᱟ ᱱᱚᱣᱟᱨᱮ ᱡᱟᱦᱟᱸ ᱠᱚᱞ ᱚᱱᱟ ᱴᱟᱥᱠ ᱧᱟᱢᱚᱜ ᱛᱟᱦᱮᱸᱱᱟ ᱚᱱᱟ ᱚᱱᱟᱫᱚ ᱪᱮᱫ ᱞᱮᱠᱟ ᱧᱟᱢᱚᱜ ᱛᱟᱦᱮᱸᱱᱟ
ᱪᱮᱫ ᱞᱮᱠᱟ ᱧᱟᱢᱚᱜᱼᱟ ᱚᱱᱮ ᱟᱫᱚ ᱱᱤᱭᱟᱹ ᱠᱚᱞ ᱛᱮᱧ ᱞᱟᱹᱭᱢᱟ? ᱦᱟᱱᱟ ᱠᱚᱞ ᱠᱟᱛᱮᱜ ᱤᱧ ᱞᱟᱹᱭ ᱟᱢᱟ ᱱᱤᱭᱟᱹ ᱠᱚᱞ
ᱡᱟᱦᱟᱸ ᱱᱚᱣᱟ ᱨᱮᱢᱟ ᱡᱟᱦᱟᱱᱟᱜ ᱯᱟᱨᱥᱚᱱᱟᱞ ᱵᱟᱛ ᱵᱟᱝ ᱦᱩᱭ ᱫᱟᱲᱮᱭᱟᱜᱼᱟ ᱜᱟᱭᱤᱰᱞᱟᱭᱤᱱᱥ ᱜᱮ ᱟᱫᱷᱟᱨ ᱛᱮ ᱵᱚᱞᱤ ᱡᱟᱦᱟᱱᱟᱜ ᱯᱟᱨᱥᱚᱱᱟᱞ ᱵᱟᱢ ᱵᱟᱛ ᱫᱟᱲᱮᱭᱟᱜᱼᱟ
ᱦᱮᱸ ᱵᱟᱝ
ᱟᱸᱡᱚᱢᱚᱜ ᱠᱟᱱᱟ
ᱦᱮᱸ ᱟᱸᱡᱚᱢᱚᱜ ᱠᱟᱱ ᱜᱮᱭᱟ
ᱦ ᱦᱮᱸ ᱥᱮ
ᱥᱟᱭᱞᱮᱱᱴ ᱠᱟᱜ ᱢᱮ ᱤᱱᱟᱹᱠᱷᱟᱱ ᱵᱟᱝ ᱥᱟᱰᱤᱭᱟ
ᱦᱮᱸ
ᱫᱟᱬᱟᱱ ᱠᱚ ᱚᱠᱟᱨᱮᱢ ᱞᱟ ᱵᱟᱲᱟᱣ ᱟᱠᱟ
ᱫᱟᱬᱟᱱ ᱚᱱᱠᱟ ᱢᱚᱛᱞᱚᱵ ᱦᱮᱸ ᱟᱸᱡᱚᱢ ᱜᱮ
ᱚᱠᱟᱨᱮ
ᱟᱞᱮ ᱥᱮᱫ ᱫᱚ ᱫᱟᱬᱟ ᱢᱟᱞᱟ ᱫᱚ ᱢᱮᱱᱟᱜᱼᱟ ᱯᱟᱨᱠ ᱢᱮᱱᱟᱜᱼᱟ ᱞᱟᱹᱴᱩ ᱯᱟᱨᱠ
ᱞᱟᱹᱴᱩ ᱯᱟᱨᱠ
ᱟᱸᱡᱚᱢ ᱠᱟᱫᱟ
ᱪᱮᱫ ᱯᱟᱨᱠ
ᱡᱩᱵᱽᱞᱤ
ᱧᱩᱛᱩᱢ ᱛᱷᱚᱲᱟ ᱛᱷᱚᱲᱤᱧ ᱟᱸᱡᱚᱢ ᱠᱟᱫᱟ
ᱦᱩᱱᱰᱩᱨᱩ ᱯᱷᱚᱞ
ᱦᱩᱱᱰᱩᱨᱩ ᱯᱷᱚᱞ ᱚᱱᱟᱫᱚ ᱵᱟᱹᱧ ᱟᱡᱚᱢ ᱠᱟᱫᱟ
ᱮᱢ ᱟᱸᱡᱚᱢ ᱟᱠᱟᱫᱟ ᱡᱟᱦᱟᱱᱟᱜ
ᱥᱟᱱᱛᱟᱲ ᱯᱟᱨᱜᱟᱱᱟ ᱨᱮ ᱱᱤᱛᱚᱜ ᱱᱟᱣᱟ ᱜᱮ ᱡᱟᱦᱟᱸ ᱠᱚ ᱵᱮᱱᱟᱣ ᱠᱟᱜ ᱚᱱᱟᱢ ᱞᱟᱹᱭ ᱮᱼᱟ
ᱵᱟᱝ ᱥᱟᱱᱛᱟᱲ ᱯᱟᱨᱜᱟᱱᱟ ᱟᱢ ᱪᱮᱫ ᱤᱧ ᱢᱮᱱᱟ ᱱᱚᱣᱟ ᱨᱮᱢᱟ ᱯᱟᱨᱥᱚᱱᱟᱞ ᱠᱩᱲᱤ ᱡᱟᱦᱟᱱᱟᱜ ᱵᱟᱝ ᱜᱟᱱᱚᱜᱼᱟ ᱟᱫᱚ ᱢᱤᱫ ᱴᱮᱡ ᱴᱚᱯᱤᱠ ᱨᱮ ᱞᱟᱝ ᱜᱟᱞ ᱢᱟᱨᱟ ᱟ ᱴᱷᱤᱠ ᱜᱮᱭᱟ
ᱦᱮᱸ ᱵᱟᱝ ᱟᱫᱚ ᱱᱤᱭᱟᱹ ᱫᱚ ᱤᱭᱟᱹ ᱫᱚ ᱜᱟᱱᱚᱜ ᱜᱮᱭᱟ ᱴᱩᱨ ᱵᱟᱠᱷᱨᱟ ᱛᱮᱫᱚ
ᱦᱮᱸ ᱴᱩᱨ ᱵᱟᱠᱷᱨᱟ ᱛᱮᱢᱟ ᱜᱟᱱᱚᱜ ᱜᱮᱭᱟ ᱞᱩᱜᱩ ᱯᱩᱨᱩ ᱜᱷᱟᱱᱴᱟ ᱵᱟᱲᱮ
ᱦᱮᱸ ᱚᱱᱟᱫᱚ ᱧᱮᱞ ᱢᱟᱱᱮ ᱪᱟᱞᱟᱣ ᱫᱚ ᱵᱟᱹᱧ ᱪᱟᱞᱟᱣ ᱠᱟᱱᱟ
ᱟᱟ ᱟᱭᱢᱟ ᱦᱚᱲ ᱠᱚ ᱪᱟᱞᱟᱼᱜ ᱛᱟᱦᱮᱱ ᱜᱮᱭᱟ ᱚᱱᱟ ᱢᱚᱛᱞᱚᱵ ᱫᱷᱚᱨᱢᱚ ᱡᱟᱭᱜᱟ ᱠᱟᱱᱟ ᱟᱵᱚ ᱦᱚᱲᱟᱜ ᱠᱟᱱ ᱜᱮᱭᱟ
ᱦᱮᱸ
ᱟᱭᱢᱟ ᱞᱮᱠᱟ ᱢᱮᱱᱟᱜᱼᱟ ᱟᱯᱮᱮᱥᱮᱫ ᱠᱷᱚᱱ ᱯᱟᱥᱮᱡ ᱠᱚ ᱪᱟᱞᱟᱣ ᱵᱟᱲᱟ ᱟᱠᱟᱱ ᱠᱷᱟᱱᱮᱡ ᱮᱢ ᱟᱸᱡᱚᱢ ᱟᱠᱟᱟᱜ ᱜᱮᱭᱟ
ᱤᱧ ᱜᱮ ᱵᱟᱹᱧ ᱪᱟᱞᱟᱣ ᱟᱠᱟᱱᱟ
ᱚ ᱦᱮᱸᱛᱚ ᱚᱸᱰᱮ ᱢᱚᱛᱞᱚᱵ ᱡᱟᱦᱱᱟᱜ ᱮᱢ ᱠᱷᱚᱡᱚᱜᱼᱟ ᱚᱱᱠᱟ ᱠᱚ ᱢᱮ ᱱ ᱛᱟᱦᱮᱸᱱᱟ ᱦᱩᱭᱩᱜᱼᱟ ᱟᱨ ᱢᱤᱫᱴᱮᱡ ᱫᱟᱬᱟ ᱵᱟᱲᱟᱭ ᱯᱞᱮᱥ ᱦᱚᱸ ᱠᱟᱱᱟ ᱟᱨ ᱵᱚᱸᱜᱟ ᱵᱩᱨᱩ ᱯᱞᱮᱥ ᱦᱚᱸ ᱠᱟᱱᱟ
ᱦᱮᱸ
ᱟᱫᱚ ᱤᱧ ᱫᱧ ᱪᱟᱞᱟᱣ ᱵᱟᱲᱟ ᱟᱠᱟᱱ ᱨᱮᱦᱚᱸ ᱵᱚᱞᱮ ᱵᱟᱹᱧ ᱤᱧ ᱫᱚ ᱵᱟᱹᱧ ᱵᱚᱸᱜᱟ ᱟᱠᱟᱫᱟ ᱟᱫᱚ ᱡᱟᱦᱟᱸᱭ ᱠᱚ ᱵᱚᱸᱜᱟᱭ ᱛᱟᱦᱮᱱᱟ ᱩᱱᱠᱩ ᱢᱚᱛᱞᱮ ᱟᱹᱰᱤ ᱡᱷᱟᱹᱞ ᱞᱟᱭᱤᱱ ᱨᱮ ᱞᱟᱜᱟᱜ ᱦᱩᱭᱩᱜᱼᱟ ᱨᱮᱸᱜᱮᱡ ᱛᱮᱛᱟᱝ ᱵᱟᱝ ᱟᱨ ᱛᱟᱦᱮᱸ ᱠᱚᱨᱮᱱᱟᱜ ᱫᱚ ᱚᱸᱰᱮ ᱵᱮᱵᱚᱥᱛᱛᱟ ᱠᱚ ᱛᱟᱦᱮᱸ ᱨᱮᱱᱟᱜ ᱠᱚ ᱫᱚᱦᱚᱭ ᱜᱮᱭᱟ ᱟᱫᱚ ᱞᱟᱦᱟ ᱛᱮᱱᱟᱹᱜ ᱢᱚᱸᱡᱽ ᱦᱩᱭᱩᱜ ᱠᱟᱱ ᱛᱟᱦᱮᱱᱟ ᱵᱚᱸᱜᱟ ᱵᱩᱞᱟ. ᱵᱚᱸᱜᱟ ᱵᱩᱨᱩ ᱚᱱᱠᱟ ᱫᱚ ᱱᱮᱛᱟᱨ ᱫᱚ ᱵᱟᱝ ᱦᱩᱭᱩᱜ ᱠᱟᱱᱟ ᱟᱨ ᱱᱚᱜ ᱚᱚᱭ ᱢᱤᱫ ᱫᱚᱢ ᱵᱚᱪᱷᱚᱨ ᱨᱮ ᱚᱱᱠᱟ ᱢᱤᱫᱫᱢ ᱪᱮᱫ ᱜᱷᱚᱴᱚᱱᱟ ᱜᱷᱚᱴᱟᱣ ᱞᱮᱱᱟ ᱢᱤᱫᱴᱮᱡ ᱜᱚᱜᱚ ᱦᱚᱲᱮ ᱵᱟᱹᱲᱤᱡ ᱞᱮᱱᱟ ᱢᱟᱱᱮ ᱵ ᱵᱚᱸᱜᱟ ᱛᱟᱞᱟ ᱞᱮᱱᱟᱭ ᱚᱸᱰᱮ ᱜᱮᱤ
ᱦᱮᱸ ᱞᱟᱦᱟ ᱵᱟᱨ
ᱦᱮᱸ ᱵᱟᱝ ᱫᱚ ᱢᱚᱛᱞᱚᱵ ᱨᱮᱸᱜᱮᱡ ᱦᱩᱭᱩᱜᱼᱟ ᱭᱟ ᱯᱷᱤᱨ ᱟᱨ ᱩᱱᱤᱭᱟᱜ ᱯᱟᱥᱮᱡ ᱦᱚᱲᱢᱚ ᱨᱮ ᱚᱥᱩᱵᱤᱫᱷᱟ ᱛᱟᱦᱮᱸ ᱞᱮᱱᱟ ᱦᱩᱸᱢ ᱟᱫᱚ ᱦᱚᱲ ᱫᱚ ᱟᱭᱢᱟ ᱨᱚᱠᱚᱢ ᱠᱚ ᱨᱚᱲ ᱛᱮᱸᱦᱮᱱ ᱜᱮᱭᱟ ᱥᱮ ᱟᱨ ᱡᱟᱦᱟᱸᱭ ᱫᱚ ᱵᱚᱸᱜᱟ ᱵᱩᱨᱩ ᱞᱟᱹᱜᱤᱫ ᱠᱚ ᱪᱟᱞᱟᱜᱼᱟ ᱡᱟᱦᱟᱸᱭ ᱫᱚ ᱧᱮᱞ ᱞᱟᱹᱜᱤᱫ ᱠᱚ ᱪᱟᱞᱟᱜᱼᱟ ᱟᱭᱢᱟ ᱟᱭᱢᱟ ᱨᱚᱠᱚᱢ ᱠᱚ ᱪᱟᱞᱟᱜᱼᱟ ᱟᱫᱚ ᱚᱱᱟ ᱫᱷᱤᱨᱤ ᱞᱟᱛᱟᱨ ᱰᱚᱸᱰᱷᱚᱨ ᱠᱚᱨᱮ ᱵᱚᱞᱚᱜ ᱫᱷᱤᱨᱤ ᱞᱟᱛᱟᱨ ᱰᱚᱰᱷᱚᱨ ᱠᱚ ᱵᱚᱞᱚ ᱦᱩᱭᱩᱜ ᱛᱟᱦᱮᱱᱟ ᱥᱮ ᱟᱫᱚ ᱚᱱᱟ ᱞᱟᱹᱜᱤᱫ ᱤᱧᱫᱚ ᱛᱷᱚᱲᱟ ᱚᱱᱟᱠᱚ ᱵᱚᱛᱚᱨ ᱜᱤᱧ ᱵᱩᱡᱷᱟᱹᱣᱫᱟ ᱛᱟᱦᱮᱱᱟ ᱚᱱᱟ ᱞᱟᱹᱜᱤᱫ ᱤᱧ ᱫᱚ ᱵᱟᱹᱧ ᱵᱚᱸᱜᱟ ᱵᱩᱨᱩ ᱞᱮᱫᱟ ᱠᱷᱟᱹᱞᱤ ᱧᱮᱞ ᱵᱟᱲᱟ ᱞᱟᱹᱜᱤᱫ ᱜᱮ
ᱤᱱᱟᱹ ᱢᱟ ᱠᱟᱱ ᱜᱮᱭᱟᱹ
ᱦᱮᱸ
ᱟᱨ ᱟᱨ ᱚᱠᱟᱨᱮᱢ ᱪᱟᱞᱟᱣ ᱟᱠᱟᱱᱟ
ᱚᱸᱰᱮ ᱦᱩᱭᱱᱟ ᱟᱨ ᱵᱟ ᱵᱟᱢ ᱵᱩᱡᱷᱟᱹᱣ ᱧᱟᱢ ᱫᱟᱲᱮᱭᱟᱜ ᱠᱟᱱᱟ ᱥᱟᱱᱛᱟᱞ ᱯᱜᱟᱱᱟ ᱨᱮ ᱢᱚᱛᱞᱚᱵ ᱪᱤᱱ ᱞᱭᱟ
ᱱᱚᱛᱮ ᱥᱟᱱᱛᱟᱲ ᱯᱟᱨᱜᱟᱱᱟ ᱫᱚ ᱠᱟ ᱦᱟᱱᱟ ᱥᱟ ᱢᱮᱱᱟᱜ ᱟᱠᱟᱫᱟᱣᱟ
ᱦᱮᱸ
ᱱᱟᱣᱟ ᱠᱚ ᱵᱮᱱᱟᱣ ᱟᱠᱟᱫᱟ
ᱚᱸᱰᱮ ᱦᱩᱭᱩᱜ ᱛᱟᱦᱮᱱᱟ ᱵᱚᱦᱩᱛ ᱞᱟᱹᱴᱩ ᱞᱟᱹᱴᱩ ᱯᱷᱩᱴᱵᱚᱞ ᱠᱷᱮᱞᱟ ᱦᱩᱭᱩᱜ ᱛᱟ ᱟᱸᱡᱚᱢ ᱵᱟᱲᱟ ᱠᱟᱫᱟᱢ ᱥᱟᱨᱡᱚᱢ ᱵᱮᱰᱟ
ᱦᱮᱸ ᱟᱸᱡᱚᱢ ᱜᱮ
ᱦᱮᱡ ᱦᱚ ᱵᱟᱲᱟᱟᱣ ᱟᱠᱟᱱᱟ
ᱵᱟᱝ ᱪᱟᱞᱟᱜ ᱨᱮᱭᱟᱜ ᱠᱟᱛᱷᱟ ᱛᱟᱦᱮᱸ ᱠᱟᱱᱟ ᱱᱤᱭᱟᱹ ᱵᱟᱝᱟᱨ ᱢᱮᱱᱠᱷᱟᱱ ᱠᱟᱹᱴᱤᱡ ᱫᱤᱠᱠᱛ ᱦᱩᱭᱱᱟ ᱟᱨ ᱪᱟᱞᱟᱣ ᱵᱟᱝ ᱦᱩᱭᱱᱟ
ᱞᱟᱹᱴᱩ ᱞᱟᱹᱴᱩ ᱠᱷᱮᱤᱞᱟᱲᱤ ᱠᱚ ᱦᱤᱡᱩᱜ ᱛᱟᱦᱮᱱᱟ ᱯᱞᱮᱭᱟᱨ ᱵᱚᱞᱮ ᱥᱟᱫᱩ ᱢᱟᱨᱰᱤ ᱟᱸᱡᱚᱢ ᱠᱟᱜ ᱠᱷᱟᱱ ᱮᱢ ᱧᱮᱞ ᱠᱮᱫᱮᱟᱢ
ᱦᱮᱸᱧᱮᱞ ᱦᱮᱸᱧᱮᱞ ᱜᱮ
ᱦᱮᱸ ᱩᱱᱤ ᱦᱚᱭ ᱦᱮᱡ ᱞᱮᱱᱟ ᱢᱤᱫ ᱫᱚᱢ ᱟᱨᱦᱚᱸ ᱩᱱᱠᱩ ᱱᱜᱽᱨᱳ ᱚᱱᱠᱟᱱ ᱜ ᱠᱚ ᱦᱤᱡᱩᱜ ᱛᱟᱦᱮᱱᱟ ᱟᱭᱢᱟ ᱨᱚᱠᱚᱢ ᱠᱚᱠᱚ ᱦᱤᱡᱩᱜ ᱛᱟᱦᱮᱱᱟ ᱟᱫᱚ ᱟᱹᱰᱤ ᱵᱷᱤᱲ ᱛᱟᱦᱮᱱᱟ ᱵᱚᱦᱩᱛ ᱡᱟᱫᱟ ᱞᱟᱦᱟ ᱠᱷᱚᱡ ᱚᱱᱠᱟ ᱴᱤᱠᱤᱴ ᱠᱩ ᱵᱟᱝ ᱧᱟᱢᱚᱜ ᱚᱜ ᱛᱟᱦᱮᱱᱟ ᱢᱚᱸᱡᱽ ᱛᱮ ᱧᱮᱞ ᱞᱟᱹᱜᱤᱫ ᱟᱫᱚ ᱵᱷᱤᱲ ᱛᱟᱦᱮᱱ ᱠᱷᱟᱡ ᱫᱚ ᱛᱷᱚᱲᱟ ᱢᱚᱸᱡᱽ ᱵᱟᱝ ᱟᱹᱭᱠᱟᱹᱜᱼᱟ ᱥᱮ ᱢᱚ ᱛᱮ ᱵᱟᱢ ᱧᱮᱞ ᱠᱷᱟᱱ ᱜᱮᱭᱟ
ᱢᱚᱡᱽ ᱵᱟᱝ ᱟᱹᱭᱠᱟᱹᱜᱼᱟ ᱢᱚᱡᱽ ᱵᱟᱝ ᱟᱹᱭᱠᱟᱹᱜ ᱜᱮ
ᱦᱮᱸ ᱟᱨ ᱪᱮᱫ ᱠᱚ ᱢᱮᱱᱟ ᱟᱞᱮ ᱢᱚᱛᱞᱚᱵ ᱟᱨᱦᱚᱸ ᱢᱮᱱᱟᱜ ᱠᱚᱣᱟ ᱱᱚᱣᱟ ᱠᱚᱨᱮᱱ ᱠᱩᱲᱤ ᱜᱤᱫᱽᱨᱟᱹ ᱠᱚ ᱡᱟᱦᱟᱸᱭ ᱤᱱᱴᱟᱨᱱᱮᱥᱱᱮᱞ ᱮᱣᱟᱨᱰ ᱠᱚ ᱟᱹᱜᱩ ᱟᱠᱟᱫᱟ
ᱦᱮᱸ
ᱱᱤᱭᱩᱡ ᱠᱚᱨᱮ ᱦᱚᱲ ᱜᱤᱫᱽᱨᱟᱹᱢ ᱧᱮᱞ ᱵᱟᱲᱟ ᱟᱠᱟᱫ ᱠᱚ ᱠᱷᱟᱱᱡ ᱟᱵᱚ ᱦᱚᱲ ᱜᱤᱫᱽᱨᱟᱹ ᱟᱨ ᱢᱚᱛᱞᱚᱵ ᱠᱤ ᱯᱷᱩᱴᱵᱚᱞ ᱦᱩᱭᱱᱟ ᱟᱨᱦᱚᱸ ᱠᱤᱪᱷᱩ ᱠᱤᱪᱷᱩ ᱜᱟᱛᱮ ᱠᱚᱨᱮᱱᱟᱜ ᱦᱩᱭᱱᱟ ᱟᱢ ᱡᱟᱦᱟᱸᱦᱟᱱᱟᱜ ᱮᱢ ᱜᱟᱛᱮᱜ ᱛᱟᱦᱮᱱᱟ ᱟᱢᱟᱜ ᱡᱟᱦᱟᱸᱟᱱᱟᱜ ᱠᱚ ᱚᱱᱠᱟ ᱯᱷᱮᱵᱟᱨᱮᱴ ᱢᱟᱱᱮ
ᱢᱮᱱᱟᱜ ᱛᱤᱧᱟᱹ ᱯᱷᱩᱴᱵᱚᱞ
ᱯᱷᱩᱴᱵᱚᱞ ᱟᱹᱰᱤ ᱡᱳᱨ ᱚ ᱤᱧᱟᱹᱜ ᱫᱚ ᱵᱟᱪᱯᱚᱱ ᱠᱷᱚᱱᱜᱤ ᱵᱚᱦᱩᱛ ᱥᱚᱠᱷ ᱛᱟᱦᱮᱸᱞᱮᱱᱟ ᱜᱮᱢ ᱨᱮᱫᱚ
ᱪᱮᱫ
ᱵᱚᱞᱮ ᱠᱳᱭᱵᱤ ᱜᱮᱢ ᱯᱞᱮ ᱫᱚ ᱵᱷᱚᱞᱤᱵᱚᱞᱤᱧ ᱜᱟᱛᱮᱜ ᱠᱟᱱ ᱛᱟᱦᱮᱱᱟ ᱠ ᱵᱟ ᱯᱷᱩᱴᱵᱚᱞ ᱫᱚ ᱥᱴᱮᱴ ᱞᱮᱵᱮᱞ ᱞ ᱜᱟᱛᱤ ᱵᱟᱲᱟ ᱠᱟᱱᱟ ᱟᱨ ᱠᱟᱵᱟᱰᱤ ᱫᱚ ᱰᱤᱥᱴᱤᱠ ᱞᱮᱵᱮᱞ ᱦᱟᱹᱵᱤᱡ ᱵᱚᱞᱮ ᱜᱮᱢ ᱫᱚ ᱵᱚᱦᱩᱛ ᱤᱪᱪᱷᱟ ᱛᱟᱦᱮᱸ ᱞᱮᱱ ᱛᱤᱧᱟᱹ ᱢᱤᱫ ᱫᱤᱱ ᱦᱤᱞᱳᱜ ᱵᱚᱞᱮ ᱤᱧᱦᱚᱸ ᱵᱚᱦᱩ ᱞᱟᱦᱟ ᱥᱮᱫ ᱤᱧ ᱪᱟᱞᱟᱜ ᱟᱹᱰᱤ ᱟᱹᱰᱤ ᱜᱟᱱ ᱦᱮᱸ ᱵᱚᱞᱮ ᱟᱹᱰᱤ ᱜᱟᱱ ᱤᱪᱪᱷᱟᱹ ᱛᱟᱦᱮᱸ ᱞᱮᱱᱟ ᱢᱚᱱᱮᱨᱮ ᱢᱤᱫ ᱫᱤᱱ ᱦᱤᱞᱳ ᱞᱟᱦᱟᱟᱥᱮᱫ ᱤᱧ ᱪᱟᱞᱟᱜᱼᱟ ᱤᱧᱦᱚᱸ ᱢᱤᱫ ᱫᱤᱱ ᱦᱤᱞᱳᱜ ᱯᱮᱯᱟᱨ ᱨᱮ ᱧᱩᱛᱩᱢ ᱦᱤᱡᱩᱜ ᱛᱤᱧᱟᱹ ᱢᱮᱱᱛᱮ ᱟᱫᱚ ᱢᱤᱫᱴᱮᱡ ᱦᱩᱭᱩᱜ ᱠᱟᱱᱟ ᱥᱮ ᱞᱟᱹᱴᱩ ᱞᱟᱹᱴᱩ ᱛᱮ ᱛᱷᱚᱲᱟ ᱤᱭᱟᱹ ᱦᱚᱸ ᱦᱮᱸ ᱤᱱᱴᱟᱨᱮᱥᱴ ᱵᱚᱞᱮ ᱤᱱᱟᱹᱜ ᱵᱟᱝ ᱦᱩᱭᱩᱜᱼᱟ ᱡᱤᱢᱢ ᱫᱟᱨᱤ ᱴᱟᱭᱤᱯ ᱵᱩᱡᱷᱟᱹᱜ ᱛᱟᱦᱮᱱᱟ ᱯᱷᱤᱨ ᱟᱭᱢᱟ ᱠᱤᱪᱷᱩ ᱥᱮᱬᱟ ᱞᱮᱱᱠᱷᱟᱱᱡ ᱵᱚᱱ ᱟᱭᱢᱟ ᱠᱤᱪᱷᱩ ᱫᱤᱥ ᱦᱤᱡᱩᱜ ᱛᱟᱦᱮᱱᱟ ᱦᱮᱸ ᱥᱮ
ᱦᱮᱸ ᱦᱤᱡᱩᱜ ᱜᱮ ᱟᱹᱰᱤᱜᱟᱱ ᱦᱤᱡᱩᱜᱼᱟ
ᱦᱮᱸ
ᱟᱹᱰᱤ ᱜᱟᱱᱪ ᱛᱤᱱᱟᱹᱜ ᱮᱢ ᱛᱤᱱᱟᱹᱜ ᱮᱢ ᱦᱟᱨᱟ ᱪᱟᱞᱟᱜᱼᱟ ᱤᱱᱟᱹᱜ ᱜᱮ ᱟᱢᱟᱜ ᱵᱚᱭᱮᱥ ᱵᱟᱹᱲᱛᱤ ᱪᱟᱞᱟᱜᱼᱟ ᱤᱱᱟᱹᱜ ᱜᱮ
ᱤᱱᱟᱹᱜ ᱜᱮ ᱢᱮᱡᱚᱨᱤᱴᱤ ᱦᱤᱡᱩᱜᱼᱟ ᱦᱮᱸ ᱟᱨ ᱤᱥᱠᱮ ᱵᱟᱫ ᱤᱧ ᱫᱚ ᱟᱜ ᱥᱤᱝᱜᱤᱝ ᱰᱟᱝᱥᱤᱝ ᱨᱮ ᱵᱚᱦᱚᱛ ᱤᱱᱴᱨᱮᱥᱴᱮᱴ ᱢᱤᱱᱟᱹᱧᱟ
ᱟᱨ ᱱᱤᱛᱚᱜ ᱫᱚ ᱚᱱᱟ ᱨᱮ ᱢᱮᱱᱟᱢᱟ
ᱟᱜ ᱵᱟᱝ ᱱᱤᱛᱚᱜ ᱫᱚ ᱢᱟᱛᱞᱟᱹᱵ ᱪᱮᱧ ᱢᱮᱱᱟ ᱵᱩᱡᱟᱹᱣ ᱥᱴᱟᱰᱤ ᱦᱩᱭᱩᱜ ᱠᱟᱱᱟ ᱱᱤᱛᱚᱜ ᱫᱚ
ᱚ
ᱥᱴᱟᱰᱤ ᱠᱚ ᱦᱩᱭᱩᱜ ᱠᱟᱱᱟ
ᱪᱮᱜ ᱠᱚ ᱨᱮᱱᱟᱜ ᱥᱴᱟᱰᱤ ᱦᱩᱭᱩᱜ ᱠᱟᱱᱟ
ᱥᱮᱱᱴᱨᱟᱞ ᱜᱚᱵᱷᱚᱨᱢᱮᱱᱴ ᱵᱟᱞᱟ
ᱚ ᱤᱭᱟᱹ ᱫᱚ ᱚᱞᱚᱜ ᱠᱚᱫᱚ ᱥᱟᱹᱛ ᱦᱩᱭ ᱠᱟᱱᱟ ᱥᱟᱹᱛ ᱠᱟᱹᱭ ᱠᱟᱱᱟ ᱛᱚ
ᱦᱮᱸ ᱥᱟᱛ ᱦᱩᱭ ᱠᱟᱱᱟ ᱱᱤᱛᱚᱜ ᱫᱚ
ᱦᱩᱸ
ᱫᱚ ᱠᱟᱢᱴᱤᱴᱤᱵᱽ ᱵᱟᱹ ᱪᱟᱞᱟᱜ ᱠᱟᱱᱟ ᱛᱮᱭᱟᱨᱤ ᱵᱚᱞᱮ
ᱦᱩᱸ ᱦᱩᱸ
ᱟᱫᱚ ᱱᱚᱜᱼᱚᱭ ᱱᱚᱝᱠᱟ ᱥᱚᱨᱠᱟᱨ ᱱᱚᱜᱼᱚᱭ ᱱᱚᱝᱠᱟᱭ ᱵᱚᱱᱫᱚ ᱟᱞᱮ ᱥᱮ ᱱᱤᱡ ᱥᱚᱨᱠᱟᱨ ᱫᱚ ᱱᱤᱛᱚᱜ ᱟᱭᱢᱟ ᱢᱟᱛᱞᱟᱹᱵ ᱟᱭᱢᱟ ᱫᱤᱱ ᱱᱟᱜ ᱠᱷᱚᱡ ᱜᱤ ᱱᱚᱭ ᱪᱟᱠᱨᱤ ᱨᱮᱱᱟᱜ ᱫᱚ ᱦᱩᱭᱩᱜ ᱛᱟᱦᱮᱱᱟ ᱯᱷᱤᱞᱟᱯ ᱛᱮᱦᱮᱱᱟᱞᱮ ᱟᱨ ᱡᱚᱦᱚᱜ ᱯᱮᱯᱟᱨ ᱞᱤᱠ ᱛᱚ ᱟᱹ ᱨᱮᱡᱟᱞᱴ ᱵᱟᱠᱚ ᱟᱣᱩᱴᱟ ᱚᱱᱠᱟ ᱚᱱᱠᱟ ᱛᱮ ᱟᱭᱢᱟ ᱥᱟᱹᱜᱤᱧ ᱦᱳᱭ ᱠᱟᱱᱟ ᱟᱭᱢᱟ ᱚᱱᱠᱟ ᱯᱚᱨᱤᱠᱠᱷᱟ ᱠᱚ ᱟᱭᱢᱟ ᱮᱢ ᱵᱟᱲᱟ ᱦᱩᱭ ᱠᱟᱱᱟ
ᱦᱮᱸ ᱟᱫᱚ ᱱᱚᱝᱠᱟ ᱢᱟᱛᱞᱟᱹᱵ ᱠᱤ ᱢᱤᱜᱴᱤᱡ ᱦᱚᱸ ᱚᱱᱠᱟ ᱵᱟᱝ ᱦᱩᱭ ᱠᱟᱱᱟ ᱱᱤᱛ ᱦᱟᱹᱵᱤᱡ ᱠᱳᱭᱵᱤ ᱮᱠᱡᱟᱢ ᱱᱚᱝᱠᱟ ᱠᱞᱤᱭᱟᱨ ᱜᱮ ᱵᱟᱝ ᱦᱩᱭ ᱠᱟᱱᱟ ᱡᱮ ᱡᱟᱦᱟᱸ ᱴᱟᱜ ᱨᱮ ᱚᱱᱠᱟ ᱧᱟᱢᱚᱜᱼᱟ
ᱯᱮᱯᱟᱨ ᱞᱤᱠ ᱦᱩᱭ ᱞᱮᱱ ᱠᱷᱟᱱ ᱢᱟ ᱚᱱᱟ ᱯᱮᱱᱰᱤᱝ ᱚᱜᱼᱟ ᱟᱨ ᱡᱟᱦᱟᱸ ᱢᱤᱫ ᱵᱟᱨᱟᱜ ᱢᱟ ᱯᱮᱯᱟᱨ ᱞᱤᱠ ᱜᱤ ᱤ ᱡᱟᱫᱟ ᱦᱤᱡᱩᱜ ᱠᱟᱱᱟ ᱱᱤᱛᱚᱜ ᱫᱚ ᱱᱤᱭᱩᱡ ᱠᱚᱨᱮ ᱵᱚᱱ ᱧᱮᱞᱮᱜ ᱠᱟᱱᱟ ᱟᱨ ᱵᱟᱝ ᱠᱷᱟᱱ ᱮᱠᱡᱟᱢ ᱫᱮᱴ ᱜᱮ ᱵᱟᱠᱚ ᱳᱰᱳᱠ ᱠᱮᱜ ᱠᱟᱱᱟ ᱠᱷᱟᱹᱞᱤ ᱵᱷᱮᱠᱮᱱᱥᱤ ᱠᱚ ᱩᱰᱩᱠᱮᱜ ᱠᱟᱱᱟ ᱱᱤᱱᱟᱹᱜ ᱦᱟᱡᱟᱨ ᱯᱚᱫ ᱩᱰᱩᱠ ᱱᱟ ᱱᱚᱝᱠᱟ ᱦᱟᱱᱠᱟ ᱠᱟᱞ ᱞᱟᱦᱟ ᱥᱮᱫ ᱠᱚ ᱤᱫᱤᱭᱟ ᱛᱚᱵᱮ ᱛᱚ ᱡᱟᱦᱟᱱᱟᱜ ᱮᱢ ᱪᱤᱠᱟᱭᱟ ᱩᱱᱟᱹᱜ ᱰᱷᱤᱨᱳ ᱟᱛᱩ ᱠᱷᱚᱭ ᱥᱚᱦᱚᱨ ᱵᱟᱡᱟᱨ ᱮᱢ ᱦᱤᱡᱩᱜᱼᱟ ᱡᱟᱦᱟ ᱱᱟᱜ ᱯᱟᱲᱦᱟᱜ ᱞᱤᱜᱤᱫ ᱛᱤᱱᱟᱹᱜ ᱠᱚᱥᱴᱚ ᱠᱟᱛᱮᱜ ᱠᱚ ᱠᱩᱞᱮᱜ ᱵᱚᱱᱟ ᱜᱚ ᱜᱚ ᱩᱣᱟ ᱦᱮᱸ ᱥᱮ ᱟᱨ ᱨᱟᱹᱜ ᱱᱚᱜᱼᱚᱭ ᱱᱚᱝᱠᱟ ᱡᱟᱸᱦᱟ ᱱᱟᱜ ᱦᱩᱭᱩᱜ ᱠᱟᱱᱟ ᱟᱫᱚ ᱱᱚᱣᱟ ᱫᱚ ᱯᱟᱲᱦᱟᱜ ᱜᱤᱫᱽᱨᱟᱹ ᱜᱤᱨᱟᱹ ᱵᱚᱱ ᱵᱩᱡᱷᱟᱹᱣ ᱫᱟᱲᱮ ᱠᱟᱱᱟ ᱮᱴᱟᱜ ᱦᱚᱲ ᱛᱚ ᱵᱟᱠᱚ ᱵᱩᱡᱷᱟᱹᱣ ᱫᱟᱲᱮᱜ ᱠᱟᱱᱟ
ᱱᱤᱭᱟᱹ ᱫᱚ ᱮᱠ ᱰᱷᱤᱠ ᱮ ᱦᱚᱸ ᱵᱟᱝ ᱟᱨᱦᱚᱸ ᱨᱮᱸᱜᱮᱡ ᱦᱚᱲᱟᱜ ᱦᱚᱸ ᱢᱟᱱᱮ ᱦᱚᱲᱟᱜ ᱜᱮ ᱟᱹᱰᱤ ᱯᱚᱵᱞᱮᱢ
ᱟᱭᱟᱢ ᱵᱚᱦᱚᱛ ᱡᱟᱫᱟ ᱡᱟᱦᱟᱸᱭ ᱤᱱᱟᱹᱜ ᱠᱚᱥᱴᱚ ᱠᱟᱛᱮᱜ ᱮ ᱯᱟᱲᱦᱟᱜ ᱠᱟᱱᱟ ᱤᱱᱟᱹᱜ ᱵᱟᱸᱜ ᱪᱮᱜ ᱞᱮᱠᱟ ᱠᱟᱛᱮᱜ ᱜᱚ ᱵᱟᱵᱟ ᱠᱤᱱ ᱠᱩᱞᱟᱹᱭ ᱠᱟᱱᱟ ᱪᱤᱜ ᱞᱮᱠᱟ ᱠᱟᱛᱮᱜ ᱩᱱᱠᱤᱱ ᱩᱱᱟᱹᱜ ᱫᱤᱱ ᱠᱤᱱ ᱦᱟᱨᱟᱣ ᱠᱟᱫᱤᱭᱟ ᱢᱤᱫ ᱫᱤᱱ ᱦᱤᱞᱳᱜ ᱩᱱᱠᱤᱱ ᱠᱤᱱ ᱦᱩᱫᱤᱥ ᱠᱟᱫᱟ ᱠᱤ ᱤᱧ ᱨᱮᱱ ᱜᱤᱫᱽᱨᱟᱹ ᱚᱞᱚᱜ ᱟᱭ ᱯᱟᱲᱦᱟᱜ ᱟᱭ ᱥᱮᱬᱟ ᱞᱮᱱ ᱠᱷᱟᱭ ᱮ ᱜᱟᱯᱟ ᱫᱤᱱ ᱡᱟᱸᱦᱟ ᱱᱟᱜ ᱠᱚᱥᱴᱚ ᱵᱟᱝ ᱦᱳᱭᱳᱜᱼᱟ ᱦᱮᱸᱥᱮ ᱤᱱᱟᱹ ᱜᱤ ᱥᱚᱠ ᱜᱚ ᱵᱟᱵᱟ ᱵᱟᱠᱚ ᱦᱩᱫᱤᱥ ᱛᱟᱦᱮᱱᱟ ᱟᱵᱚ ᱞᱤᱜᱤᱜ
ᱦᱮᱸ ᱤᱱᱟᱹ ᱠᱚ ᱫᱤᱥᱟᱹᱜ ᱠᱟᱱ ᱛᱟᱭᱟ ᱤᱱᱟᱹ ᱞᱤᱜᱤᱛ ᱛᱮ ᱚᱞ ᱯᱟᱲᱦᱟᱣ ᱦᱚᱪᱚ ᱠᱟᱜ ᱢᱮᱟᱭ
ᱦᱳᱭ ᱟᱫᱚ ᱚᱦᱚᱜ ᱚᱱᱮ ᱚᱱᱟ ᱜᱤᱛᱚ ᱱᱤᱛᱚᱜ ᱚᱱᱟ ᱥᱟᱨᱠᱟᱨ ᱴᱷᱮᱡ ᱜᱤᱫᱽᱨᱟᱹ ᱨᱚᱲᱮᱜ ᱠᱟᱱᱟ ᱠᱚ ᱟᱣᱟᱡ ᱠᱚ ᱩᱴᱷᱟᱹᱣ ᱫᱟ ᱠᱤᱱᱛᱩ ᱪᱮᱜ ᱦᱚᱸ ᱵᱟᱝ ᱦᱳᱭᱚᱜ ᱠᱟᱱᱟ
ᱵᱟᱠᱚ ᱠᱚᱨᱟᱣ ᱞᱤᱜᱤᱛᱚᱜ ᱠᱟᱱᱟ ᱤᱱᱟᱹ ᱜᱤ
ᱵᱟᱦᱟᱜ ᱟᱨ ᱵᱚᱦᱚᱛ ᱠᱤᱪᱷᱩ ᱥᱟᱢᱱᱟ ᱦᱩᱭᱩᱜ ᱠᱟᱱᱟ ᱪᱮᱫᱟᱜ ᱥᱮ ᱟᱭᱢᱟ ᱜᱤᱫᱽᱨᱟᱹ ᱚᱝᱠᱟ ᱪᱟᱹᱠᱨᱤ ᱵᱟᱝ ᱤᱭᱟᱹᱛᱮ ᱛᱤᱱᱟᱹᱜ ᱜᱤᱫᱽᱨᱟᱹ ᱢᱚᱛᱞᱚᱵ ᱱᱤᱛᱚᱜ ᱚᱱᱠᱟ ᱢᱮᱱᱟᱜ ᱠᱚᱣᱟ ᱡᱮ ᱜᱚ ᱵᱟᱵᱟ ᱠᱚ ᱟᱹᱭᱠᱟᱹᱣ ᱠᱚᱣᱟ ᱵᱳᱡᱽ ᱞᱮᱠᱟ ᱢᱤᱱᱟᱹᱧᱟ ᱵᱟᱝ ᱚᱞᱚᱜ ᱯᱟᱲᱦᱟᱜ ᱴᱟᱠᱟ ᱯᱚᱭᱥᱟ ᱠᱷᱚᱨᱪᱟᱭᱱᱟ ᱠᱤᱱᱛᱩ ᱪᱮᱫ ᱦᱚᱸ ᱵᱟᱝ ᱦᱩᱭ ᱞᱮᱱᱟ ᱟᱫᱚ ᱪᱮᱫᱮ ᱞᱮᱠᱟ ᱟᱹᱭᱠᱟᱹᱜ ᱛᱟᱦᱮᱸᱱᱟ ᱠᱤ ᱵᱚᱞᱮ ᱤᱱᱟᱹᱜ ᱠᱚᱥᱴᱚ ᱛᱮ ᱤᱧ ᱩᱯᱚᱨᱮ ᱯᱚᱭᱥᱟ ᱴᱟᱠᱟ ᱠᱷᱚᱨᱪᱚᱭᱮᱱᱟ ᱟᱨ ᱱᱤᱛᱚᱜ ᱪᱮᱫ ᱦᱚᱸ ᱵᱟᱹᱧ ᱧᱟᱢᱮᱫ ᱠᱟᱱᱟ ᱟᱫᱚ ᱩᱱᱤ ᱫᱚ ᱪᱮᱫᱟᱜ ᱢᱚᱱᱮ ᱠᱚᱫᱚ ᱵᱟᱝ ᱠᱷᱟᱴᱚᱜ ᱛᱟᱭᱟ
ᱦᱩᱸ ᱟᱹᱰᱤ ᱜᱟᱱ ᱱᱤᱭᱟᱹ ᱜᱮ ᱟᱹᱰᱤ ᱚᱥᱵᱤᱫᱟ ᱱᱚᱜᱼᱚᱭ ᱡᱮ ᱢᱮᱱᱟ ᱢᱮᱫ ᱢᱟᱨᱥᱟᱞ ᱡᱚᱛᱚ ᱥᱮᱫ ᱜᱮ ᱩᱱᱤ ᱫᱚ ᱚᱥᱩᱵᱤᱫᱟ ᱟᱭ
ᱦᱮᱸ ᱟᱫᱚ ᱤᱧ ᱫᱚ ᱱᱤᱱᱟᱹᱜ ᱜᱤᱧ ᱢᱮᱱᱟ ᱟᱵᱚ ᱦᱚᱲ ᱦᱚᱯᱚᱱ ᱫᱚ ᱵᱚᱞᱮ ᱪᱟᱹᱠᱨᱤ ᱠᱚᱫᱚ ᱧᱟᱢᱚᱜ ᱪᱟᱦᱮ ᱵᱟᱝ ᱧᱟᱢᱚᱜᱼᱟ ᱠᱤᱱ ᱛᱚ ᱟᱵᱚ ᱟᱹᱠᱤᱞ ᱵᱩᱫᱽᱫᱷᱤ ᱞᱟᱹᱜᱤᱫ ᱯᱟᱲᱦᱟᱜ ᱫᱚ ᱟᱹᱰᱤ ᱤᱭᱟᱹ ᱠᱟᱱ ᱜᱮᱭᱟ ᱡᱟᱹᱨᱩᱲ ᱠᱟᱱ ᱜᱮᱭᱟ ᱥᱳᱥᱟᱞ ᱢᱤᱰᱤᱭᱟ ᱨᱮᱠᱚ ᱱᱤᱛᱳᱜ ᱵᱚᱱ ᱧᱮᱞᱮᱫ ᱠᱟᱱᱟ ᱡᱩᱢᱤ ᱡᱟᱭᱜᱟ ᱠᱚ ᱪᱮᱫᱞᱮᱠᱟ ᱠᱚ ᱨᱮᱜ ᱦᱚᱪᱚᱜ ᱠᱚ ᱦᱚᱯᱚᱱ ᱫᱤᱠᱩ ᱯᱩᱥᱤ ᱴᱷ ᱦᱮᱸ ᱥᱮ ᱟᱫᱚ ᱚᱱᱮ ᱚᱱᱟ ᱡᱚᱛᱚ ᱠᱷᱚᱡ ᱞᱟᱹᱴᱩ ᱚᱱᱟ ᱠᱟᱱ ᱜᱮᱭᱟ ᱡᱮ ᱵᱚᱞᱮ ᱤᱧ ᱤᱱᱟᱹᱜ ᱤᱧ ᱥᱮᱬᱟᱜ ᱠᱤ ᱢᱤᱫ ᱫᱤᱱ ᱦᱤᱞ ᱵᱚᱞᱮ ᱩᱱᱠᱩ ᱴᱷᱮᱱ ᱤᱧ ᱨᱚᱲ ᱨᱩᱣᱟᱹᱲ ᱫᱟᱲᱮᱜ ᱠᱤ ᱱᱚᱣᱟ ᱫᱚ ᱱᱚᱣᱟ ᱠᱟᱱᱟ ᱥᱮ ᱦᱟᱱᱟ ᱠᱟᱱᱟ ᱦᱮᱸᱥᱮ
ᱡᱚᱛᱚᱠᱷᱚᱡ ᱞᱟᱹᱴᱩ ᱫᱚ ᱤᱱᱟᱹᱜᱮ ᱦᱮᱸ
ᱟᱯᱮ ᱥᱮᱱ ᱫᱚ ᱥᱟᱱᱛᱟᱞᱤ ᱵᱷᱟᱥᱟ ᱛᱮᱫᱚ ᱦᱚᱭᱛᱚ ᱵᱟᱠᱚ ᱯᱟᱲᱦᱟᱜ ᱠᱟᱱ ᱜᱮᱭᱟ
ᱦᱮᱸ ᱚᱞᱪᱤᱠᱤ ᱡᱟᱦᱟᱸ ᱞᱤᱯᱤ ᱠᱟᱱᱟ ᱥᱮ ᱱᱚᱛᱮ ᱫᱚ ᱢᱮᱱᱟᱜᱼᱟ ᱢᱟᱱᱮ ᱚᱞᱪᱤᱠᱤ ᱫᱚ ᱟᱹᱰᱤ ᱠᱚᱢ ᱜᱮᱭᱟ ᱥᱟᱱᱛᱟᱞ ᱯᱟᱨᱜᱟᱱᱟ ᱮᱨᱤᱭᱟ ᱨᱮᱫᱚ ᱚᱞ ᱪᱤᱠᱤ ᱫᱚ ᱠᱚᱢ ᱜᱮᱭᱟ ᱪᱮᱫ ᱤᱧ ᱢᱮᱱᱟ ᱢᱚᱛᱞᱚᱵ ᱱᱤᱭᱟᱹ ᱫᱷᱟᱨᱮ ᱯᱟᱥᱮᱨᱮ ᱚᱱᱠᱟ ᱡᱚᱫᱤ ᱠᱚ ᱛᱟᱦᱮᱸ ᱠᱚᱜᱼᱟ
ᱦᱩ
ᱢᱟᱪᱮᱫ ᱠᱚᱠᱚ ᱛᱟᱦᱮᱸ ᱠᱚᱜ ᱠᱷᱟᱡ ᱫᱚ ᱦᱩᱭ ᱠᱚᱜ ᱜᱮᱭᱟ ᱟᱫᱚ ᱚᱱᱠᱟ ᱜᱮ ᱵᱟᱹᱱᱩᱜ ᱠᱚᱣᱟ ᱚᱱᱠᱟ ᱜᱟᱭᱤᱰ ᱞᱟᱭᱤᱱᱥ ᱜᱮ ᱵᱟᱞᱮ ᱧᱟᱢᱼᱟ ᱧᱟᱢ ᱟᱠᱟᱫᱟ ᱚᱞᱪᱤᱠᱤ ᱨᱮᱱᱟᱜ
ᱡᱩᱫᱤ ᱟᱯᱮ ᱤᱧ ᱢᱚᱱᱮᱭᱮᱫᱟ ᱟᱨᱠᱤ ᱤᱧᱟᱹᱜ ᱩᱭᱦᱟᱹᱨ ᱞᱮᱠᱟᱛᱮ ᱦᱮᱸ ᱚᱸᱰᱮ ᱥᱟᱱᱛᱟᱞ ᱯᱟᱨᱜᱟᱱᱟ ᱥᱮ ᱜᱚᱴᱟᱜ ᱜᱮ ᱟᱨᱠᱤ ᱟᱯᱮ ᱚᱱᱟ ᱯᱚᱱᱚᱛ ᱫᱚ ᱡᱷᱟᱲᱠᱷᱚᱸᱰ ᱥᱴᱮᱴ ᱢᱟᱱᱮ ᱡᱩᱫᱤ ᱟᱵᱚ ᱥᱟᱱᱛᱟᱞᱤ ᱯᱟᱹᱨᱥᱤ ᱛᱮ ᱡᱩᱫᱤ ᱚᱞ ᱯᱟᱲᱦᱟᱣ ᱦᱩᱭ ᱠᱚᱜᱼᱟ ᱦᱮᱸ ᱚᱣᱟᱱ ᱠᱷᱚᱡ ᱟᱨᱠᱤ ᱡᱟᱦᱟᱸᱭ ᱟᱨᱠᱤ ᱚᱳᱯᱳ ᱞᱮᱵᱮᱞ ᱦᱟᱹᱵᱤᱡ ᱡᱟᱦᱟᱸ ᱡᱚᱛᱚ ᱡᱟᱭᱜᱟ ᱨᱮ ᱡᱩᱫᱤ ᱦᱩᱭ ᱠᱚᱜᱼᱟ ᱛᱟᱦᱚᱞᱮ ᱟᱵᱚ ᱡᱤᱱᱟ ᱡᱟᱦᱟᱸ ᱛᱤᱱᱟᱹᱜ ᱟᱵᱚ ᱥᱟᱱᱛᱟᱲ ᱢᱮᱱᱟᱜ ᱟᱠᱟᱫ ᱠᱚᱣᱟ ᱚᱠᱚᱭ ᱦᱚᱸ ᱢᱟᱱᱮ ᱥᱤᱠᱷᱱᱟᱹᱛ ᱨᱮ ᱚᱵᱷᱟᱵᱽ ᱵᱟᱠᱚ ᱛᱟᱦᱮᱸ ᱠᱚᱜᱟ ᱦᱮᱸ ᱡᱚᱛᱚ ᱢᱮᱫ ᱢᱟᱨᱥᱟᱞ ᱠᱚ ᱧᱟᱢ ᱠᱮᱭᱟ ᱠᱚᱜᱼᱟ ᱟᱨ ᱤᱱᱟᱹ ᱥᱟᱶᱛᱮ ᱡᱚᱛᱚ ᱚᱲᱟᱜ ᱚᱲᱟᱜ ᱨᱮ ᱢᱤᱫᱴᱮᱱ ᱠᱟᱛᱮ ᱪᱟᱹᱠᱨᱤ ᱫᱚ ᱛᱟᱦᱮᱸ ᱠᱚᱜ ᱜᱮ ᱠᱟᱹᱢᱤ ᱫᱚᱠᱚ ᱧᱟᱢ ᱠᱮ ᱜᱮ
ᱦᱳᱭ ᱟᱫᱚ ᱟᱵᱚ ᱫᱚ ᱪᱮᱫ ᱦᱩᱭ ᱟᱠᱟᱱᱟ ᱟᱥᱚᱞ ᱡᱤᱱᱤᱥ ᱜᱮ ᱟᱵᱚᱣᱟᱜ ᱜᱮ ᱟᱵᱚᱣᱟᱜ ᱵᱷᱟᱥᱟ ᱜᱮ ᱢᱚᱛᱞᱚᱵ ᱠᱤ ᱟᱹᱰᱤ ᱠᱤᱞ ᱛᱟᱵᱚᱱ ᱥᱮᱬᱟᱜᱼᱟ ᱵᱚᱞᱮ ᱱᱤᱛᱚᱜ ᱟᱹᱭᱠᱟᱹᱜᱼᱟ ᱦᱮᱸᱥᱮ